ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱪᱪᱷᱟ᱾
ᱟᱪᱪᱷᱟ ᱜᱚᱝᱠᱮ ᱛᱟ, ᱪᱮᱫ ᱠᱚᱵᱚᱱ ᱪᱤᱠᱟᱹ ᱵᱟᱲᱟᱭᱮᱫ ᱠᱟᱱᱟ?
ᱮᱠᱷᱚᱱ ᱫᱚ ᱪᱮᱫ ᱜᱮ ᱵᱟᱝ ᱟᱵᱮᱱ ᱥᱟᱣ ᱯᱷᱳᱱ ᱛᱮᱜᱮ ᱨᱚᱯᱚᱲ ᱜᱮ ᱦᱩᱭᱩᱜ ᱠᱟᱱᱟ, ᱟᱨ ᱡᱤᱨᱟᱹᱣ ᱦᱩᱭ ᱠᱟᱱᱟ᱾
ᱦᱳᱭ, ᱟᱫᱚ ᱡᱚᱢ ᱠᱚᱫᱚ ᱦᱩᱭ ᱵᱟᱲᱟᱭᱮᱱᱟ?
ᱛᱚᱵᱮ ᱯᱟᱹᱥᱴᱟᱹ ᱥᱟᱹᱦᱤᱡ ᱫᱚ ᱟᱹᱞᱤᱧᱟᱜ ᱨᱚᱲ ᱵᱮᱱ ᱟᱸᱡᱚᱢ ᱧᱟᱢᱮ ᱫᱟ?
ᱦᱮᱸ ᱟᱸᱡᱚᱢᱚᱜ ᱠᱟᱱ ᱜᱮᱭᱟ᱾
ᱟᱪᱪᱷᱟ ᱟᱵᱮᱱᱟᱜ ᱦᱚᱸ ᱟᱸᱡᱚᱢᱚᱜ ᱠᱟᱱ ᱜᱮᱭᱟ᱾ ᱪᱟᱥ ᱵᱟᱥ ᱠᱚ ᱛᱤᱱᱟᱹᱜ ᱥᱟᱺᱜᱤᱧ ᱮᱱᱟ?
ᱪᱟᱥ ᱵᱟᱥ ᱠᱚ ᱱᱚᱜ-ᱚᱭ, ᱮᱨ ᱟᱯᱷᱚᱨ ᱠᱚᱫᱚ ᱦᱩᱭ ᱵᱟᱲᱟ ᱮᱸ ᱠᱟᱱᱟ, ᱟᱫᱚ ᱦᱚᱸᱜ-ᱚᱭ ᱫᱟᱜ ᱡᱟᱹᱲᱤ ᱠᱷᱟᱹᱛᱤᱨ ᱨᱚᱦᱚᱭ ᱠᱚᱫᱚ ᱟᱹᱣᱨᱤ ᱮᱛᱚᱦᱚᱵ ᱦᱩᱭᱩᱜ-ᱟ, ᱫᱟᱜ ᱡᱟᱹᱲᱤ ᱵᱟᱝᱛᱮ᱾
ᱟᱪᱪᱷᱟ ᱟᱪᱪᱷᱟ ᱟᱪᱪᱷᱟ, ᱟᱞᱮ ᱥᱮᱫ ᱦᱚᱸ ᱮᱨ ᱯᱷᱚᱨ ᱫᱚ ᱦᱩᱜ, ᱮᱨ ᱟᱯᱷᱚᱨ ᱫᱚ ᱦᱩᱭ ᱦᱮᱡ ᱦᱩᱭ ᱟᱠᱟᱱᱟ᱾ ᱛᱚᱵᱮ ᱫᱟᱜ ᱡᱟᱹᱲᱤ ᱵᱟᱝ ᱠᱷᱟᱹᱛᱤᱨ ᱛᱮ ᱵᱟᱝ ᱦᱩᱭ ᱠᱟᱱᱟ ᱦᱟᱸᱜ, ᱪᱟᱥ ᱠᱟᱹᱢᱤ ᱨᱮᱫᱚ ᱟᱬᱜᱚ ᱫᱚ᱾
ᱦᱳᱭ, ᱟᱫᱚ ᱜᱚᱝᱠᱮ ᱟᱯᱮ ᱥᱮᱫ ᱫᱚ ᱱᱚᱣᱟ ᱮᱸ ᱪᱟᱥ ᱠᱚᱫᱚ ᱥᱮᱨᱢᱟ ᱨᱮ ᱛᱤᱱ ᱡᱮᱠᱷᱟ ᱠᱚ ᱪᱟᱥ ᱜᱮᱭᱟ?
ᱥᱮᱨᱢᱟ ᱨᱮ ᱢᱤᱫ ᱫᱷᱟᱣ ᱜᱮ ᱦᱩᱭᱩᱜ-ᱟ ᱚᱱᱠᱟ ᱫᱚ ᱦᱩᱲᱩ ᱫᱚ, ᱟᱨ ᱱᱚᱝᱠᱟ ᱥᱚᱵᱽᱡᱤ ᱠᱚ ᱡᱩᱫᱤ ᱵᱮᱱ ᱢᱮᱱᱟ ᱩᱛᱩ ᱠᱟ, ᱮ ᱚᱱᱟ ᱫᱚ ᱦᱩᱭᱩᱜ ᱜᱮᱭᱟ, ᱫᱟᱜ ᱦᱚᱸ ᱚᱱᱠᱟ ᱫᱚ ᱴᱷᱤᱠ ᱜᱮ ᱦᱮᱱᱟᱜ-ᱟ᱾ ᱟᱞᱮ ᱥᱮᱫ ᱫᱚ ᱜᱟᱰᱟ ᱫᱟᱜ ᱟᱹᱛᱩ-ᱟ ᱛᱚ᱾
ᱦᱳᱭ᱾ ᱟᱹᱰᱤ ᱢᱚᱸᱡᱽ, ᱟᱞᱮ ᱥᱮᱫ ᱫᱚ ᱱᱚᱣᱟ, ᱦᱮᱸ᱾ ᱮ ᱟᱞᱮ ᱥᱮᱫ ᱫᱚ ᱱᱚᱣᱟ ᱵᱟᱨ ᱡᱤᱠᱷᱟ ᱪᱟᱥ ᱦᱩᱭᱩᱜ ᱜᱮᱭᱟ᱾ ᱟᱫᱚ ᱢᱤᱫ ᱡᱮᱠᱷᱟ ᱫᱚ ᱚᱱᱟ ᱫᱷᱚᱨᱚᱱ ᱨᱮ ᱪᱟᱥ ᱦᱩᱭᱩᱜ-ᱟ᱾ ᱟᱨ ᱢᱤᱫ ᱡᱮᱠᱷᱟ ᱫᱚ ᱱᱚᱜ-ᱟ ᱱᱚᱣᱟ ᱵᱚᱨᱥᱟ ᱫᱟᱜ ᱵᱷᱚᱨᱥᱟ ᱜᱮ, ᱦᱮᱸ ᱟᱫᱚ ᱫᱷᱚᱨᱚᱱ ᱨᱮ ᱪᱟᱥ ᱦᱩᱭᱩᱜ ᱜᱮᱭᱟ ᱚᱱᱟ ᱫᱚ ᱚᱱᱟ ᱱᱟᱹᱭ ᱫᱟᱜ ᱜᱟᱰᱟ ᱫᱟᱜ ᱮᱸ ᱛᱮ᱾ ᱟᱫᱚ ᱢᱤᱱᱤ ᱠᱚᱠᱚ ᱵᱟᱹᱭᱥᱟᱹᱣ ᱠᱟᱜ ᱜᱮᱭᱟ ᱡᱟᱦᱟᱸᱭ ᱠᱚᱣᱟᱜ ᱢᱮᱱᱟᱜ-ᱟ ᱩᱱᱠᱩ ᱠᱚᱫᱚ ᱢᱤᱱᱤ ᱛᱮᱠᱚ ᱪᱟᱥ ᱜᱮᱭᱟ, ᱟᱨ ᱥᱚᱵᱽ ᱡᱤ ᱟᱱᱟᱡ ᱯᱟᱹᱛᱤ ᱞᱟᱹᱭ ᱞᱟᱹᱭ ᱛᱮᱫᱚ ᱱᱚᱜ-ᱚ ᱱᱟ ᱵᱮᱸᱜᱟᱲ ᱠᱚ ᱢᱟᱹᱨᱤᱪ ᱠᱚ ᱵᱤᱞᱟᱹᱛᱤ ᱠᱚ, ᱱᱚᱣᱟ ᱠᱚᱦᱚᱸ, ᱮᱸ ᱪᱟᱥ ᱦᱩᱭᱩᱜ ᱜᱮᱭᱟ᱾
ᱦᱳᱭ ᱦᱳᱭ ᱦᱳᱭ᱾
ᱟᱪᱪᱷᱟ ᱜᱚᱝᱠᱮ, ᱟᱵᱤᱱ ᱥᱟᱞᱟᱜ ᱢᱤᱫᱴᱟᱝ ᱮᱸ ᱠᱩᱠᱞᱤ ᱞᱤᱧ ᱫᱚᱦᱚᱭᱮᱫᱟ ᱟᱵᱤᱱ ᱴᱷᱮᱱ᱾ ᱱᱚᱜᱼᱚᱭ ᱡᱮ ᱮᱸ ᱟᱵᱚ ᱦᱮᱸ ᱥᱟᱱᱛᱟᱲ ᱟᱛᱩ ᱨᱮᱱ ᱦᱚᱸᱜᱼᱚᱭ ᱡᱩᱣᱟᱹᱱ ᱠᱚ ᱡᱟᱦᱟᱸᱭ ᱠᱚᱠᱚ ᱯᱟᱲᱦᱟᱜ ᱠᱟᱱ ᱛᱟᱵᱚᱱᱟ, ᱛᱟᱞᱦᱮ ᱞᱟᱯᱷᱟᱝ ᱥᱮᱪᱮᱫ ᱧᱟᱢ ᱞᱟᱹᱜᱤᱫ ᱛᱤᱱᱟᱹᱜ ᱴᱟ ᱮᱸ ᱮᱸ ᱫᱟᱣ ᱠᱚ ᱦᱟᱛᱟᱣ ᱟᱠᱟᱫᱟ, ᱱᱚᱣᱟ ᱠᱟᱹᱴᱤᱡ ᱵᱮᱱ ᱞᱟᱹᱭ ᱟᱹᱞᱤᱧ ᱠᱷᱟᱱ ᱱᱟᱯᱟᱭ ᱠᱚᱜᱼᱟ᱾
ᱟᱪᱪᱷᱟ, ᱞᱟᱹᱭᱵᱮᱱ ᱠᱟᱱᱟ ᱞᱤᱧ᱾ ᱪᱮᱫ ᱲᱤᱭᱟᱹ ᱫᱚ
ᱦᱳᱭ, ᱦᱮᱞᱳ!
ᱦᱮᱸ ᱟᱸᱡᱚᱢ ᱧᱟᱢᱮᱜᱼᱟ ᱵᱮᱱ?
ᱦᱮᱸ ᱟᱸᱡᱚᱢ ᱧᱟᱢᱚᱜ ᱠᱟᱱᱟ᱾
ᱦᱮᱸ ᱞᱟᱯᱷᱟᱝ ᱥᱮᱪᱮᱫ ᱫᱚ ᱢᱮᱱ ᱢᱮᱱ ᱜᱟᱱᱚᱜᱼᱟ ᱡᱮ ᱥᱟᱱᱛᱟᱞᱤ ᱢᱤᱰᱤᱭᱟᱢ ᱛᱮᱫᱚ ᱚᱱᱠᱟ ᱫᱚ ᱦᱟᱸᱜ ᱛᱚ ᱟᱨ ᱛᱚ ᱵᱟᱹᱱᱩᱜᱼᱟ ᱪᱮᱛᱟᱱ ᱞᱮᱵᱮᱞ ᱥᱮᱫ ᱨᱮ ᱢᱮ ᱠᱚᱞᱮᱡᱽ ᱤᱭᱩᱱᱤᱵᱷᱟᱨᱥᱤᱴᱤ ᱨᱮ, ᱛᱚᱵᱮ
ᱦᱚᱸ᱾
ᱱᱚᱣᱟ ᱵᱟᱝᱞᱟ ᱢᱤᱰᱤᱭᱟᱢ ᱮᱢᱟᱱ ᱠᱚᱛᱮ ᱥᱮ, ᱤᱝᱞᱤᱥ ᱢᱤᱰᱤᱭᱟᱢ ᱩᱱᱠᱩ ᱫᱚ ᱚᱱᱟ ᱠᱚᱫᱚ ᱞᱟᱯᱷᱟᱝ ᱥᱮᱱ ᱫᱚᱠᱚ ᱪᱟᱞᱟᱣ ᱟᱠᱟᱱ ᱜᱮᱭᱟ᱾
ᱦᱳᱭ᱾
ᱟᱨ ᱟᱯᱮ ᱚᱱᱛᱮ ᱫᱚ ᱪᱮᱫ ᱞᱮᱠᱟ?
ᱟᱞᱮ ᱚᱱᱛᱮ ᱦᱚᱸ ᱱᱚᱣᱟ ᱵᱤᱨᱫᱟᱹᱜᱟᱲ ᱠᱚᱫᱚ ᱢᱮᱱᱟᱜ ᱟᱠᱟᱫ ᱜᱮᱭᱟ᱾ ᱟᱫᱚ ᱮᱸ ᱜᱤᱫᱽᱨᱟᱹ ᱠᱚᱦᱚᱸ ᱠᱚ ᱯᱟᱲᱦᱟᱜ ᱠᱟᱱ ᱛᱟᱵᱚᱱ ᱜᱮᱭᱟ, ᱟᱫᱚ ᱟᱫᱚ ᱯᱩᱛᱷᱤ ᱯᱟᱛᱷᱟᱢ ᱨᱮᱱᱟᱜ ᱱᱤᱛᱚᱜ ᱧᱮᱞᱚᱜ ᱠᱟᱱᱟ ᱟᱹᱰᱤ ᱜᱟᱱ ᱟᱱᱟᱴ ᱢᱮᱱᱟᱜ ᱟᱠᱟᱫᱟ᱾ ᱟᱫᱚ ᱚᱱᱟ ᱯᱩᱛᱷᱤ ᱯᱟᱛᱷᱟᱢ ᱠᱚᱜᱮ ᱠᱟᱹᱴᱤᱡ ᱜᱤᱫᱽᱨᱟᱹ ᱠᱚ ᱟᱹᱰᱤᱜᱟᱱ ᱮᱸᱴᱠᱮᱴᱚᱬᱮ ᱥᱮᱴᱮᱨᱚᱜ ᱠᱟᱱᱟ, ᱡᱮ ᱯᱩᱛᱷᱤ ᱯᱟᱛᱷᱟᱢ ᱦᱚᱸ ᱵᱟᱹᱱᱩᱜ ᱟᱠᱟᱫᱟ᱾ ᱚᱠᱛᱚ ᱱᱟᱹᱯᱤᱛ ᱵᱟᱝ ᱦᱤᱡᱩᱜ ᱠᱟᱱᱟ ᱾ ᱟᱫᱚ ᱚᱱᱟ ᱠᱷᱟᱹᱛᱤᱨ ᱛᱮ ᱮᱸ ᱟᱠᱚᱣᱟᱜ ᱯᱟᱲᱦᱟᱣ ᱨᱮ ᱟᱹᱰᱤ ᱜᱟᱱ ᱮᱴᱠᱮᱴᱚᱬᱮ ᱧᱮᱞᱚᱜ ᱠᱟᱱᱟ, ᱟᱨ ᱞᱟᱯᱷᱟᱝ ᱥᱮᱪᱮᱫ ᱞᱟᱹᱭ ᱞᱮᱠᱟ ᱛᱮᱫᱚ ᱦᱚᱸᱜᱼᱚᱭ ᱱᱤᱛᱚᱜ ᱫᱷᱟᱹ ᱨᱤᱡ ᱦᱚᱸᱜᱼᱚᱭ ᱯᱟᱲᱦᱟᱜ ᱠᱟᱱ ᱛᱟᱵᱚᱱᱟ ᱠᱚ ᱯᱟᱹᱴᱷᱩᱣᱟᱹ ᱠᱚ, ᱟᱫᱚ
ᱤᱧᱟᱹᱜ ᱫᱤᱥ ᱦᱩᱫᱤᱥ ᱛᱮ ᱫᱚᱧ ᱢᱚᱱᱮᱭᱟ ᱡᱮ ᱞᱟᱯᱷᱟᱝ ᱥᱮᱪᱮᱫ ᱮᱸ ᱟᱵᱚ ᱵᱚᱱ ᱧᱟᱢ ᱫᱟᱲᱮᱭᱟᱜᱼᱟ, ᱡᱩᱫᱤ ᱱᱟᱯᱟᱭ ᱥᱟᱺᱦᱤᱡ ᱥᱟᱺᱦᱤᱡ ᱵᱚᱱ ᱯᱟᱲᱦᱟᱜᱼᱟ ᱟᱨ ᱟᱵᱚᱨᱮᱱ ᱮᱸ ᱜᱟᱨᱡᱮᱱ ᱠᱚᱣᱟᱜ ᱫᱟᱭᱤᱛᱛᱚ ᱠᱟᱱᱟ ᱡᱮ ᱟᱵᱚ ᱯᱟᱹᱴᱷᱩᱣᱟᱹ ᱠᱚ ᱱᱟᱯᱟᱭ ᱥᱟᱺᱦᱤᱡ ᱵᱚᱱ ᱯᱟᱲᱦᱟᱣ ᱦᱚᱪᱚ ᱠᱚᱣᱟ ᱟᱨ ᱚᱱᱟ ᱥᱟᱶ ᱥᱟᱶᱛᱮ ᱢᱤᱫᱴᱟᱝ ᱴᱷᱟᱶ ᱱᱟᱯᱟᱭ ᱴᱷᱟᱶ ᱨᱮᱵᱚᱱ ᱤᱫᱤ ᱥᱮᱴᱮᱨ ᱦᱚᱴᱚ ᱠᱚ ᱠᱷᱟᱱ ᱟᱠᱚ ᱦᱟᱯᱮᱱ ᱫᱤᱱ ᱨᱮ ᱱᱟᱯᱟᱭ ᱠᱚ ᱛᱤᱸᱜᱩ ᱠᱮᱴᱮᱡ ᱫᱟᱲᱮᱭᱟᱜᱼᱟ ᱟᱨ ᱟᱵᱚ ᱥᱚᱢᱟᱡ ᱞᱟᱹᱜᱤᱫ ᱠᱚ ᱮᱸ ᱠᱟᱹᱢᱤ ᱫᱟᱲᱮᱭᱟᱜᱼᱟ ᱾
ᱮᱠᱟᱞ ᱮᱠᱟᱞ ᱮᱠᱟᱞ ᱮᱠᱟᱞ᱾ ᱴᱷᱤᱠ ᱜᱮᱭᱟ᱾ ᱟᱨ ᱟᱨ ᱟᱨ ᱢᱤᱫᱴᱮᱱ ᱠᱩᱠᱞᱤ ᱟᱵᱮᱱ ᱴᱷᱮᱱᱤᱧ ᱫᱚᱦᱚᱭᱟ ᱟᱞᱤᱧ᱾
ᱦᱳᱭ᱾
ᱦᱮᱸ, ᱵᱟᱝ ᱟᱸᱡᱚᱢ ᱧᱟᱢᱚᱜ ᱠᱟᱱᱟ᱾
ᱢᱮᱱ ᱟᱞᱤᱧ ᱥᱟᱱᱛᱟᱲᱤ ᱚᱞ ᱪᱤᱠᱤ ᱛᱮ ᱪᱮᱫ ᱞᱮᱠᱟ ᱟᱵᱚᱨᱮᱱ ᱡᱩᱣᱟᱹᱱ ᱥᱮᱪᱮᱫ ᱠᱚ ᱧᱟᱢᱮᱜ-ᱟ ᱠᱚ᱾
ᱦᱮᱸ, ᱥᱟᱱᱛᱟᱞᱤ ᱟᱵᱚ ᱢᱟ ᱜᱩᱨᱩ ᱜᱚᱝᱠᱮ ᱮᱸ ᱯᱚᱸᱱᱰᱮᱛ ᱨᱚᱜᱷᱩᱱᱟᱛᱷ ᱢᱩᱨᱢᱩ ᱡᱚᱠᱷᱚᱱ ᱚᱞᱪᱤᱠᱤ ᱵᱮᱱᱟᱣ ᱠᱮ-ᱟᱭ ᱟᱫᱚ ᱦᱚᱸᱜ-ᱚᱭ ᱱᱤᱛᱚᱜ ᱫᱷᱟᱹᱨᱤᱡ ᱦᱚᱸᱜ-ᱚᱭ ᱯᱟᱲᱦᱟᱜ ᱠᱟᱱ ᱛᱟᱵᱚᱱᱟᱠᱚ ᱟᱹᱰᱤᱜᱟᱱ ᱯᱚᱱᱚᱛ ᱨᱮ ᱱᱚᱣᱟ ᱩᱲᱤᱥᱥᱟ ᱟᱨ ᱱᱚᱣᱟ ᱵᱮᱝᱜᱚᱞ ᱨᱮᱦᱚᱸ᱾ ᱟᱨ ᱱᱚᱣᱟ ᱡᱷᱟᱲᱠᱷᱚᱸᱰ ᱨᱮᱦᱚᱸ᱾ ᱯᱟᱲᱦᱟᱣ ᱫᱚ ᱟᱨᱟᱢᱵᱚ ᱟᱠᱟᱱ ᱜᱮᱭᱟ ᱟᱫᱚ ᱞᱟᱯᱷᱟᱝ ᱥᱮᱪᱮᱫ ᱫᱚ ᱱᱤᱛ ᱫᱷᱟᱹᱨᱤᱡ ᱟᱹᱣᱨᱤ ᱠᱚ ᱥᱮᱴᱮᱨᱚᱜ ᱛᱟᱵᱚᱱᱟ ᱚᱞᱚᱜ ᱯᱟᱲᱦᱟᱣ ᱨᱮᱜᱮ ᱢᱮᱱᱟᱜ ᱟᱠᱟᱫ ᱠᱚᱣᱟ ᱟᱫᱚ ᱵᱟᱹᱭ ᱵᱟᱹᱭ ᱛᱮ ᱦᱟᱸᱜ ᱚᱱᱟ ᱴᱷᱟᱶ ᱠᱚ ᱟᱵᱚᱨᱮᱱ ᱯᱟᱹᱴᱷᱩᱣᱟᱹ ᱠᱚᱧ ᱟᱥᱚᱜ-ᱟ
ᱛᱤ ᱠᱚᱨᱮ ᱥᱟᱱ-ᱛᱟᱞᱤ
ᱦᱳᱭ, ᱦᱮᱸ ᱪᱟᱞᱟᱜ ᱠᱟᱱ ᱜᱮᱭᱟ, ᱟᱹᱞᱤᱧ ᱦᱚᱸ ᱱᱚᱣᱟ ᱡᱮᱜᱮᱫ ᱵᱤᱨᱫᱟᱹᱜᱟᱲ ᱨᱮᱜᱮᱞᱤᱧ ᱯᱟᱲᱦᱟᱜ ᱠᱟᱱᱟ᱾ ᱱᱚᱣᱟ ᱥᱟᱱᱛᱟᱞᱤ ᱢᱤᱰᱤᱭᱟᱢ ᱟᱛᱮᱫ ᱜᱮ᱾ ᱟᱫᱚ ᱯᱟᱲᱦᱟᱣ ᱫᱚ ᱡᱟᱣ ᱜᱮ ᱢᱮᱱᱟᱜ ᱟᱠᱟᱫᱟ ᱟᱫᱚ ᱚᱱᱮ ᱟᱱᱟᱴ ᱞᱟᱹᱭ ᱞᱮᱠᱟ ᱛᱮ ᱫᱚ ᱯᱩ ᱛᱷᱤ ᱯᱟᱛᱷᱟᱢ ᱠᱚᱜᱮ ᱠᱟᱹᱴᱤᱡ ᱵᱟᱹᱱᱩᱜ ᱟᱠᱟᱫᱟ, ᱟᱫᱚ ᱚᱱᱟᱛᱮ ᱠᱟᱹᱴᱤᱡ ᱟᱱᱟᱴ ᱵᱩᱡᱷᱟᱹᱜ ᱠᱟᱱ ᱜᱮᱭᱟ ᱟᱫᱚ ᱢᱟᱪᱮᱫ ᱞᱟᱹᱭ ᱞᱮᱠᱟ ᱛᱮᱫᱚ ᱞᱮᱠᱟᱛᱮ ᱢᱟᱪᱮᱫ ᱠᱚᱫᱚ ᱚᱱᱠᱟ ᱵᱟᱹᱱᱩᱜ ᱟᱠᱟᱫ ᱠᱚᱣᱟ ᱡᱟᱦᱟᱸᱭ ᱠᱚ ᱮᱸ ᱥᱮᱫᱟᱭ ᱧᱚᱜ ᱚᱱᱠᱟ ᱚᱞᱪᱤᱠᱤ ᱠᱚ ᱵᱟᱲᱟᱭ ᱛᱟᱦᱮᱸᱫ-ᱟ ᱩᱱᱠᱩ ᱠᱚᱜᱮ ᱠᱚ ᱯᱟᱲ ᱯᱟᱲᱦᱟᱣ ᱵᱟᱲᱟᱭᱮᱫ ᱞᱮᱭᱟ ᱦᱮᱸ, ᱟᱨ ᱟᱞᱮ ᱛᱮᱦᱚᱸ ᱠᱟᱹᱴᱤᱡ ᱞᱮ ᱪᱷᱩᱴᱟᱹᱣ ᱟᱠᱟᱱ ᱜᱮᱭᱟ᱾
ᱟᱪᱪᱷᱟ ᱟᱪᱪᱷᱟ ᱟᱪᱪᱷᱟ᱾
ᱟᱪᱪᱷᱟ ᱜᱚᱝᱠᱮ ᱟᱯᱮ ᱥᱮᱫ ᱫᱚ ᱫᱟᱜ, ᱦᱮᱸ ᱢᱟ ᱞᱟᱹᱭ
ᱦᱮᱸ ᱦᱮᱸ ᱢᱟ ᱟᱵᱮ-ᱟᱵᱮᱱᱜᱮ ᱞᱟᱹᱭ ᱵᱮᱱ ᱟᱵᱮᱱ ᱜᱮ ᱞᱟᱹᱭ ᱵᱮᱱ ᱢᱟ᱾ ᱫᱟᱜ ᱡᱟᱹᱲᱤ ᱠᱵᱮᱱ ᱞᱟᱹᱭᱟ?
ᱟᱞᱮ ᱞᱟᱹᱭ ᱫᱟᱹᱞᱤᱧ ᱜᱚᱝᱠᱮ ᱦᱚᱸᱜ-ᱚᱭ ᱥᱟᱢᱟᱝ ᱨᱮ ᱦᱚᱸᱜ-ᱚᱭ ᱟᱵᱚᱱᱟᱜ ᱦᱩᱞ ᱢᱟᱦᱟ ᱩᱱᱟᱹᱜ ᱢᱟᱨᱟᱝ᱾ ᱢᱤᱫᱴᱟᱝ ᱫᱩᱠ ᱟᱱᱟᱜ ᱦᱮᱸ ᱥᱮ ᱵᱤᱯᱞᱚᱵ ᱟᱱᱟᱜ ᱫᱤᱱ ᱥᱮᱴᱮᱨᱚᱜ ᱠᱟᱱᱟ᱾ ᱛᱟᱞᱦᱮ ᱱᱚᱣᱟ ᱟ ᱪᱮᱫ ᱞᱮᱠᱟ ᱟᱯᱮ ᱥᱮᱫ ᱫᱚᱠᱚ ᱥᱟᱯᱲᱟᱣᱮᱫ ᱠᱟᱱᱟ?
ᱱᱚᱣᱟ ᱥᱟᱯᱲᱟᱣ ᱫᱚ ᱟᱵᱚ ᱫᱚ ᱱᱚᱣᱟ ᱫᱚ ᱵᱤᱨ ᱵᱟᱱᱴᱟ ᱠᱚᱣᱟᱜ ᱩᱱ-ᱩᱭᱦᱟᱹᱨ ᱢᱟᱦᱟ ᱠᱟᱱᱟ ᱛᱚ᱾ ᱡᱤᱣᱤ ᱠᱚ ᱟᱞᱟᱭ ᱞᱮᱫᱟ᱾
ᱦᱳᱭ᱾
ᱛᱚ ᱱᱚᱣᱟ ᱫᱚ ᱟᱹᱰᱤ ᱫᱩᱠ ᱥᱟᱞᱟᱜ ᱜᱮ ᱢᱟᱱᱟᱣ ᱜᱟᱱᱚᱜ-ᱟ᱾ ᱛᱚ ᱞᱟᱦᱟ ᱛᱮᱫᱚ ᱡᱩᱜ ᱵᱷᱮᱜᱟᱨ ᱧᱚᱜ ᱛᱮᱠᱚ ᱢᱟᱱᱟᱣ ᱵᱟᱛᱟᱣ ᱵᱟᱲᱟᱭᱮᱫ ᱛᱟᱦᱮᱱᱟ ᱡᱮᱢᱚᱱ ᱯᱮ ᱜᱮᱞ ᱡᱩᱱ ᱫᱚ ᱥᱤᱧ ᱵᱷᱳᱨ ᱫᱚ ᱟᱵᱚᱣᱟᱜ ᱞᱟᱠᱪᱟᱨ ᱮᱱᱮᱡ ᱥᱤᱨᱮᱧ᱾ ᱟᱨ ᱧᱤᱫᱟᱹ ᱵᱮᱲᱟ ᱫᱚ ᱚᱨ ᱠᱨᱮᱥᱴᱟᱨ, ᱰᱨᱢᱟ ᱥᱮ ᱜᱟᱭᱟᱱ ᱠᱚᱠᱚ ᱛᱷᱟᱯᱲᱟᱣ ᱨᱮ ᱛᱟᱦᱮᱸ ᱠᱟᱱᱟ᱾ ᱛᱚᱵᱮ ᱱᱮᱛᱟᱨ ᱚᱱᱠᱟ ᱫᱚ ᱵᱟᱝ ᱧᱮᱞ ᱧᱟᱢᱚᱜ ᱠᱟᱱᱟ᱾ ᱥᱤᱢ ᱵᱷᱳᱨ ᱫᱚ ᱵᱤᱨ ᱵᱟᱱᱴᱟ ᱠᱚᱣᱟᱜ ᱢᱩᱴᱷᱟᱹᱱ ᱨᱮ ᱵᱚᱸᱜᱟ ᱟᱨᱟᱣ ᱥᱟᱶ ᱥᱟᱶᱛᱮ ᱵᱚᱸᱜᱟ ᱵᱚᱸᱜᱟ ᱵᱩᱨᱩ ᱵᱚᱸᱜᱟ ᱢᱟᱞᱟ ᱥᱟᱶ ᱥᱟᱶᱛᱮ ᱡᱟᱦᱟᱸ ᱠᱚ ᱵᱤᱨ ᱵᱟᱱᱴᱟ ᱛᱟᱠᱚᱣᱟ ᱠᱟᱛᱷᱟ ᱚᱱᱟ ᱠᱚ ᱟᱛᱮᱜ ᱜᱮ ᱥᱤᱨᱤᱧ ᱥᱟᱡᱟᱣ ᱠᱟᱛᱮ ᱠᱚ ᱥᱮᱨᱮᱧ ᱟᱸᱡᱚᱢ ᱟᱠᱚᱣᱟ ᱚᱱᱮ ᱠᱟ ᱦᱳᱭ᱾
ᱦᱳᱭ᱾ ᱦᱳᱭ ᱜᱚᱝᱠᱮ ᱟᱵᱮᱱ ᱡᱟᱦᱟᱸ ᱞᱮᱠᱟ ᱵᱮᱱ ᱢᱮᱱ ᱠᱮᱜ-ᱟ ᱟᱫᱚ ᱟᱨ ᱱᱚᱝᱠᱟ ᱜᱮ ᱦᱩᱭ ᱵᱟᱲᱟᱜ ᱜᱮᱭᱟ ᱵᱚᱸᱜᱟ ᱵᱩᱨᱩ ᱚᱱᱟ ᱫᱤᱱ ᱫᱚ ᱩᱭᱦᱟᱹᱨᱱᱟᱜ ᱫᱤᱱ ᱠᱟᱱᱟ ᱟᱵᱚᱣᱟᱜ ᱫᱩᱠ ᱟᱱᱟᱜ᱾ ᱫᱤᱱ ᱠᱟᱱᱟ, ᱟᱫᱚ ᱚᱱᱟ ᱩᱭᱦᱟᱹᱨ ᱟᱱᱟᱜ ᱫᱤᱱ ᱨᱮ ᱮ ᱱᱚᱝᱠᱟ ᱨᱟᱹᱥᱠᱟᱹ, ᱨᱚᱢᱚᱡᱽ ᱡᱚᱢ᱾ ᱮᱸ ᱱᱟᱯᱟᱭ ᱥᱟᱺᱦᱤᱡ ᱮᱸ ᱵᱟᱝ ᱵᱩᱡᱷᱟᱹᱜᱼᱟ ᱵᱟᱝ ᱟᱨ ᱟᱵᱚᱨᱮᱱ ᱡᱩᱣᱟᱹᱱ ᱠᱚ ᱱᱤᱛᱚᱜ ᱧᱮᱞᱚᱜ ᱠᱟᱱᱟ ᱡᱮ ᱟᱵᱚ ᱚᱨᱜᱮᱥᱴᱟᱨ ᱨᱮ ᱵᱟᱹᱲᱛᱤ ᱠᱚ ᱢᱮᱫ ᱞᱩᱛᱩᱨᱟᱜ ᱠᱟᱱ ᱛᱟᱵᱚᱱᱟ ᱮᱱᱠᱷᱟᱱ ᱟᱫᱚ ᱚᱱᱟ ᱯᱟᱲᱦᱟᱣ ᱠᱚᱫᱚ ᱵᱟᱝᱠᱚ ᱯᱟᱲᱦᱟᱜ ᱠᱟᱱ ᱛᱟᱵᱚᱱᱟ᱾ ᱟᱫᱚ ᱡᱟᱦᱟ ᱠᱷᱟᱹᱛᱤᱨ ᱧᱮᱞᱚᱜ ᱠᱟᱱᱟ ᱞᱟᱯᱷᱟᱝ ᱥᱮᱪᱮᱫ ᱧᱟᱢ ᱮ ᱨᱮ ᱮᱠᱴᱩ ᱟ ᱟᱹᱰᱤ ᱜᱟᱱ ᱠᱚᱥᱴᱚ ᱦᱚᱭᱩᱜ ᱠᱟᱱᱟ ᱟᱫᱚ ᱱᱚᱝᱠᱟ ᱡᱩᱣᱟᱹᱱ ᱠᱚ ᱡᱩᱫᱤ ᱟᱵᱚ ᱛᱟᱦᱮ